ᱦᱮᱞᱳ
ᱦᱮᱸ ᱡᱚᱦᱟᱸᱨ ᱜᱮ ᱜᱚᱝᱠᱮ
ᱦᱮᱸ ᱡᱚᱦᱟᱸᱨ ᱜᱮ
ᱛᱟᱦᱚᱞᱮ ᱟᱯᱮ ᱥᱮᱫ ᱪᱮᱫ ᱞᱮᱠᱟ ᱛᱚᱞᱟ ᱵᱟᱲᱟ ᱠᱮᱫᱟ ᱯᱮ ᱥᱮ ᱵᱟᱝ?
ᱦᱮᱸ ᱛᱚᱞᱟ ᱵᱟᱲᱟ ᱠᱚᱫᱚ ᱦᱩᱭ ᱟᱠᱟᱱ ᱜᱮᱭᱟ ᱛᱚᱞᱟ ᱵᱟᱲᱟ ᱠᱚᱫᱚ ᱠᱚᱨᱟᱣ ᱫᱚ ᱠᱚᱨᱟᱣ ᱦᱩᱭ ᱮᱭᱟ
ᱦᱩᱞ ᱢᱟᱦᱟ ᱠᱚ ᱪᱮᱫ ᱞᱮᱠᱟ ᱯᱮ ᱥᱟᱯᱲᱟᱣ ᱟᱠᱟᱫᱟ? ᱱᱚᱜᱚᱭ ᱛᱚ ᱛᱤᱨᱤᱥᱮ ᱡᱩᱱ ᱦᱤᱡᱩᱜ ᱠᱟᱱᱟ᱾
ᱦᱳᱭ ᱜᱚᱢᱠᱮ ᱦᱩᱞ ᱢᱟᱦᱟ ᱥᱟᱯᱲᱟᱣ ᱞᱮᱠᱟ ᱛᱮ ᱫᱚ ᱛᱚ ᱟᱞᱮ ᱥᱮᱫ ᱫᱚ ᱟᱹᱛᱩ ᱫᱤᱥᱚᱢ ᱡᱟᱭᱜᱟ ᱛᱚ᱾ ᱩᱱᱟᱹᱜᱴᱟ ᱤᱭᱟᱹ ᱧᱚᱜ ᱫᱚ ᱵᱟᱝ ᱦᱩᱭᱩᱜᱼᱟ ᱡᱟᱦᱟᱸ ᱜᱮ ᱠᱚᱨᱟᱣ ᱫᱚ ᱠᱚᱨᱟᱣ ᱦᱩᱭᱩᱜ ᱜᱮᱭᱟ᱾
ᱦᱮᱸ᱾
ᱟᱫᱚ ᱟᱫᱚ ᱠᱚᱨᱟᱣ ᱞᱮᱠᱟ ᱫᱚ ᱦᱩᱭ ᱢᱚᱴᱟᱢᱩᱴᱤ ᱫᱚ ᱠᱚᱨᱟᱣ ᱦᱩᱭᱩᱜᱼᱟ ᱟᱫᱚ ᱠᱚᱨᱟᱣ ᱞᱮᱠᱟ ᱫᱚ ᱦᱩᱭᱩᱜ ᱠᱟᱱᱟ ᱡᱟᱦᱟᱸ ᱞᱮᱠᱟ ᱟᱵᱚ ᱵᱚᱸᱜᱟ ᱵᱩᱨᱩ ᱯᱩᱡᱟᱹ ᱯᱟᱥᱟ ᱞᱮᱠᱟ ᱚᱱᱮ ᱚᱱᱠᱟ ᱵᱷᱟᱵᱽ ᱜᱮ ᱠᱚᱨᱟᱣ ᱦᱩᱭᱩᱜᱼᱟ᱾ ᱥᱮᱛᱟᱜ ᱨᱮ ᱡᱚᱛᱚ ᱥᱟᱱᱟᱢ ᱦᱚᱲ ᱜᱮ ᱛᱩᱯᱩ ᱵᱟᱲᱟ ᱠᱟᱛᱮ ᱦᱮᱡ ᱵᱟᱲᱟ ᱢᱳᱴᱟᱢᱩᱴᱤ ᱟᱨ ᱠᱤ ᱯᱩᱡᱟᱹ ᱯᱟᱥᱟ ᱠᱟᱛᱮᱜ ᱚᱱᱮ ᱚᱱᱠᱟ ᱜᱮ ᱠᱚᱨᱟᱣ ᱦᱩᱭᱩᱜᱼᱟ ᱟᱨᱠᱤ
ᱦᱮᱸ᱾ ᱚᱱᱠᱟ ᱜᱮ ᱠᱚᱨᱟᱣ ᱞᱟᱹᱠᱛᱤ ᱠᱟᱱᱟ ᱵᱟᱠᱷᱟᱱ ᱟᱞᱮ ᱱᱚᱣᱟ ᱠᱚ ᱨᱮ ᱫᱚ ᱦᱩᱞ ᱢᱟᱦᱟ ᱫᱚ ᱟᱹᱰᱤ ᱡᱳᱨ ᱜᱮ ᱠᱚ ᱢᱟᱱᱟᱣᱟ᱾
ᱦᱮᱸ᱾
ᱟᱨ ᱦᱩᱞ ᱢᱟᱦᱟ ᱥᱟᱶᱛᱮ ᱦᱟᱱᱟ ᱱᱟᱣᱟ ᱮᱱᱮᱡ ᱥᱮᱨᱮᱧ ᱠᱚ ᱫᱚᱦᱚᱭᱟ ᱟᱨ ᱚᱱᱟ ᱫᱚ ᱮᱠᱪᱩᱭᱮᱞᱤ ᱫᱚᱦᱚ ᱫᱚᱨᱠᱟᱨ ᱫᱚ ᱵᱟᱝ ᱠᱟᱱᱟ᱾ ᱢᱟᱱᱮ ᱮᱱᱮᱡ ᱥᱮᱨᱮᱧ ᱱᱤᱭᱟᱹ ᱛᱚ ᱪᱮᱫᱟᱜ ᱥᱮ ᱚᱸᱰᱮ ᱟᱵᱚ ᱛᱤᱨᱤᱥᱮ ᱡᱩᱱ ᱦᱩᱞ ᱢᱟᱦᱟ ᱨᱮ ᱟᱵᱚ ᱨᱮᱱ ᱥᱤᱫᱩ ᱠᱟᱹᱱᱩ ᱠᱤᱱ ᱟᱹᱠᱤᱱᱟᱜ ᱡᱤᱣᱤ ᱮᱢ ᱠᱟᱛᱮ ᱟᱵᱚᱣᱟᱜ ᱥᱟᱱᱛᱟᱲ ᱥᱚᱢᱟᱡᱽ ᱠᱤᱱ ᱨᱚᱠᱠᱷᱟ ᱞᱮᱫᱟ ᱥᱮ ᱠᱤᱱ ᱵᱟᱧᱪᱟᱣ ᱞᱮᱫᱟ ᱟᱨ ᱚᱸᱰᱮ ᱡᱩᱫᱤ ᱟᱵᱚ ᱯᱟᱛᱟ ᱯᱚᱨᱚᱵᱽ ᱵᱚᱱ ᱫᱚᱦᱚᱭᱟ ᱠᱤᱱᱛᱩ ᱢᱟᱱᱟᱣ ᱫᱚ ᱠᱚ ᱢᱟᱱᱟᱣ ᱜᱮᱭᱟ ᱟᱞᱮ ᱱᱚᱣᱟ ᱠᱚ ᱨᱮ ᱠᱤᱱᱛᱩ ᱯᱟᱛᱟ ᱯᱚᱨᱚᱵᱽ ᱠᱚ ᱫᱚᱦᱚᱭᱟ᱾ ᱛᱚ ᱱᱚᱣᱟ ᱠᱚᱨᱮ ᱫᱚ ᱚᱱᱟ ᱫᱚ ᱫᱚᱦᱚ ᱫᱚᱨᱠᱟᱨ ᱫᱚ ᱵᱟᱝ ᱠᱟᱱᱟ ᱪᱮᱫᱟᱜ ᱥᱮ ᱮᱴᱟᱜ ᱡᱟᱹᱛᱤ ᱠᱚᱨᱮᱱ ᱦᱚᱲ ᱠᱚᱠᱚ ᱢᱮᱛᱟ ᱵᱚᱱᱟ ᱡᱮ ᱱᱩᱠᱩ ᱩᱱᱠᱤᱱᱟᱜ ᱥᱩᱦᱤᱫ ᱫᱤᱱ ᱨᱮ ᱱᱩᱠᱩ ᱱᱚᱣᱟ ᱠᱚᱠᱚ ᱢᱟᱱᱟᱣ ᱮᱫᱟ, ᱠᱤᱱᱛᱩ ᱟᱯᱮ ᱫᱚ ᱚᱱᱟ ᱠᱚᱨᱮ ᱵᱷᱟᱜᱮ ᱜᱮ ᱦᱩᱭ ᱚᱱᱠᱟ ᱴᱷᱤᱠ ᱜᱮᱯᱮ ᱢᱟᱱᱟᱣᱟ᱾ ᱵᱟᱠᱷᱟᱡ ᱟᱞᱮ ᱱᱚᱣᱟ ᱠᱚᱨᱮ ᱫᱚ ᱡᱳᱨ ᱜᱮᱠᱚ ᱢᱟᱱᱟᱣᱟ ᱡᱟᱦᱟᱸ ᱯᱨᱳᱜᱨᱟᱢ ᱠᱚ ᱫᱚᱦᱚᱭᱟ ᱚᱱᱟ ᱠᱚᱫᱚ ᱮᱠᱪᱩᱭᱮᱞᱤ ᱫᱚᱦᱚ ᱫᱚᱨᱠᱟᱨ ᱵᱟᱝ ᱠᱟᱱᱟ᱾
ᱦᱮᱸ᱾
ᱦᱮᱸ ᱛᱟᱦᱚᱞᱮ ᱤᱧ ᱠᱤᱪᱷᱩ ᱟᱨᱦᱚ ᱠᱩᱠᱞᱤᱧ ᱫᱚᱦᱚᱭ ᱛᱟᱞᱟᱝᱟ ᱟᱢ ᱡᱟᱦᱟᱸ ᱞᱮᱠ ᱞᱮᱠᱟᱢ ᱵᱩᱡᱽ ᱵᱟᱲᱟᱭᱟ ᱛᱚ ᱚᱱᱠᱟ ᱨᱚᱠᱚᱢ ᱞᱟᱹᱭ ᱛᱟᱞᱟᱝ ᱢᱮ᱾
ᱦᱮᱸ ᱦᱮᱸ᱾
ᱛᱚ ᱱᱚᱜᱼᱚᱭ ᱡᱮ ᱟᱨᱚ ᱠᱚ ᱞᱟᱹᱭᱮᱫᱟ ᱟᱵᱚ ᱥᱟᱱᱛᱟᱲ ᱫᱚ ᱛᱟᱭᱚᱢ ᱨᱮ ᱢᱮᱱᱟᱜ ᱵᱚᱱᱟ᱾ ᱛᱚ ᱟᱪᱪᱷᱟ ᱥᱟᱹᱨᱤ ᱛᱟᱭᱱᱚᱢ ᱨᱮ ᱢᱮᱱᱟᱜ ᱵᱚᱱᱟ ᱥᱮᱵᱚᱱ ᱞᱟᱦᱟᱜ ᱥᱮ ᱛᱟᱭᱱᱚᱢ ᱨᱮᱜᱮ ᱢᱮᱱᱟᱜ ᱵᱚᱱᱟ ᱛᱚ ᱱᱚᱣᱟ ᱱᱤᱭᱮ ᱟᱢ ᱠᱤᱪᱷᱩ ᱮᱠᱥᱯᱞᱮᱱ ᱠᱟ ᱠᱟᱛᱮᱫ ᱟᱢᱟᱜ ᱞᱮᱠᱟᱛᱮ ᱞᱟᱹᱭ ᱥᱚᱫᱚᱨ ᱤᱧ ᱛᱟᱞᱟᱝ ᱢᱮ ᱥᱟᱹᱨᱤ ᱥᱮ ᱮᱲᱮ
ᱟᱫᱚ ᱛᱟᱭᱚᱢ ᱫᱚ ᱛᱟᱭᱚᱢ ᱨᱮᱜᱮ ᱮᱠᱷᱚᱱ ᱫᱚ ᱢᱮᱱᱟᱜ ᱫᱚ ᱢᱮᱱᱟᱜ ᱵᱚᱱ ᱜᱮᱭᱟ,
ᱦᱮᱸ
ᱟᱫᱚ ᱞᱟᱦᱟ ᱠᱷᱚᱱᱟᱜ ᱫᱚ ᱦᱚᱭᱛᱚ ᱠᱟᱹᱴᱤᱡ ᱫᱚᱵᱚᱱ ᱞᱟᱦᱟ ᱟᱠᱟᱱ ᱜᱮᱭᱟ ᱵᱟᱝ ᱫᱚ ᱵᱟᱝ,
ᱦᱮᱸ
ᱟᱫᱚ ᱟᱵᱚ ᱫᱚ ᱵᱤᱥᱮᱥ ᱠᱚᱨᱮ ᱛᱟᱭᱚᱢ ᱠᱟᱱᱟ ᱵᱚᱱ ᱡᱟᱦᱟᱱ ᱚᱱᱩᱥᱴᱷᱟᱱ ᱠᱚᱨᱮ ᱜᱮᱵᱚᱱ ᱠᱚᱨᱟᱣᱟ᱾ ᱦᱳᱭᱳᱜ ᱛᱟᱵᱚᱱᱟ ᱡᱟᱦᱟᱱᱟᱜ ᱤᱭᱟᱹ ᱢᱟᱱᱮ ᱮᱥᱯᱳᱨᱴ ᱠᱤ ᱡᱟᱦᱟᱱᱟᱜ ᱚᱱᱠᱟᱱ ᱤᱭᱟᱹ ᱠᱚ ᱦᱳᱭᱳᱜ ᱛᱟᱵᱚᱱᱟ᱾
ᱦᱮᱸ᱾
ᱢᱟᱱᱮ ᱯᱨᱳᱜᱨᱟᱢ ᱴᱳᱜᱨᱟᱢ ᱠᱚ ᱡᱟᱹᱥᱛᱤ ᱵᱚᱱ ᱠᱚᱨᱟᱣ ᱵᱟᱲᱟᱭᱮᱫᱼᱟ᱾
ᱦᱮᱸ ᱟᱨ ᱟᱹᱞᱟᱹᱜ ᱯᱟᱲᱦᱟᱜ ᱚᱞᱚᱜ ᱯᱟᱲᱦᱟᱜ ᱫᱚ ᱠᱤᱪᱷᱩ ᱵᱚᱱ ᱠᱚᱢ ᱮᱫᱟ ᱦᱮᱸᱥᱮ?
ᱦᱮᱸ ᱦᱚᱸ ᱦᱚᱸ ᱢᱟᱱᱮ ᱫᱟᱬᱟᱱ ᱠᱟᱱᱟ ᱵᱚᱱ ᱵᱟᱹᱲᱛᱤ ᱟᱨ ᱚᱞᱚᱜ ᱯᱟᱲᱦᱟᱣ ᱥᱮᱫ ᱫᱚ ᱢᱟᱱᱮ ᱟᱹᱰᱤ ᱡᱳᱨ ᱜᱮᱵᱚᱱ ᱛᱟᱭᱚᱢ ᱫᱚᱵᱚᱱ ᱛᱟᱭᱚᱢᱚᱜ ᱠᱟᱱ ᱜᱮᱭᱟ᱾
ᱦᱮᱸ ᱡᱮᱢᱚᱱ ᱚᱱᱮ ᱵᱚᱱ ᱞᱟᱹᱭ ᱯᱟᱛᱟ ᱪᱷᱟᱛᱟ ᱠᱚᱨᱮ ᱫᱚ ᱟᱵᱚ ᱫᱚ ᱡᱚᱛᱚ ᱦᱚᱲ ᱚᱞᱚᱜ ᱯᱟᱲᱦᱟᱜ ᱜᱤᱫᱽᱨᱟᱹ ᱦᱚᱸ ᱯᱟᱛᱟ ᱚᱠᱟ ᱞᱟᱹᱜᱤᱫ ᱛᱮ ᱥᱚᱢᱳᱭ ᱧᱟᱢ ᱠᱟᱛᱮ ᱫᱚ ᱧᱮᱞ ᱫᱚᱵᱚᱱ ᱪᱟᱞᱟᱜ ᱜᱮᱭᱟ ᱛᱟᱛᱮ ᱤᱧᱟᱹᱜ ᱯᱚᱨᱮᱨ ᱫᱤᱱ ᱛᱟᱦᱮᱱᱟ ᱟᱨ ᱡᱟᱦᱟᱸ ᱜᱮ ᱦᱮᱸ ᱥᱮ ᱵᱟᱝ?
ᱮᱠᱫᱚᱢ
ᱦᱩᱸ ᱟᱫᱚ,
ᱟᱫᱚ ᱵᱤᱥᱮᱥ ᱠᱚᱨᱮ ᱫᱚ ᱟᱨᱦᱚ ᱛᱟᱭᱚᱢᱚᱜ ᱠᱟᱱᱟ ᱵᱚᱱ ᱚᱱᱮ ᱡᱮᱢᱚᱱ ᱡᱟᱦᱟᱱᱟᱜ ᱢᱮᱞᱟ ᱯᱟᱛᱟ ᱠᱚ ᱦᱳᱭᱳᱜ ᱠᱟᱱ ᱛᱟᱵᱚᱱᱟ ᱯᱳᱜᱨᱟ ᱩᱱᱠᱩ ᱡᱟᱸᱦᱟᱱᱟᱜ ᱠᱚ ᱦᱳᱭᱳᱜ ᱵᱟᱲᱟᱜ ᱠᱟᱱ ᱛᱟᱵᱚᱱᱟ ᱟᱵᱚ ᱚᱨᱠᱮᱥᱴᱟᱨ ᱠᱚ ᱥᱟᱱᱛᱟᱲᱤ ᱚᱨᱠᱮᱥᱴᱟᱨ ᱠᱚ᱾
ᱦᱮᱸ
ᱟᱫᱚ ᱵᱤᱥᱮᱥ ᱠᱚᱨᱮ ᱫᱚ ᱦᱳᱭᱳᱜ ᱠᱟᱱᱟ ᱦᱟᱺᱰᱤ ᱯᱟᱹᱣᱨᱟᱹ ᱡᱟᱦᱟᱸ ᱠᱚ ᱤᱫᱤᱭᱮᱫᱼᱟ,
ᱦᱮᱸ
ᱱᱮᱛᱟᱨ ᱫᱚ ᱦᱟᱺᱰᱤ ᱯᱟᱹᱣᱨᱟᱹ ᱵᱤᱥᱤ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱦᱚᱠᱚ ᱱᱮᱛᱟᱨ ᱫᱚᱠᱚ ᱧᱮᱞᱚᱜ ᱠᱟᱱ ᱜᱮᱭᱟ᱾ ᱨᱮ ᱧᱩ ᱵᱟᱲᱟᱭᱮᱫᱟᱠᱚ ᱠᱚᱲᱟ ᱜᱤᱫᱽᱨᱟᱹ ᱫᱚᱠᱚ ᱧᱩᱭᱮᱫ ᱜᱮᱭᱟ ᱧᱩᱭᱮᱫ ᱜᱮᱭ᱾ ᱟᱨ ᱠᱩᱲᱤ ᱜᱤᱫᱽᱨᱟᱹ ᱠᱚᱦᱚᱸ ᱢᱤᱫᱴᱟᱝ ᱵᱟᱨᱭᱟ ᱯᱷᱳᱱ ᱠᱚᱨᱮ ᱧᱮᱞ ᱵᱟᱲᱟ ᱦᱳᱭᱳᱜ ᱠᱟᱱᱟ ᱡᱟᱦᱟᱸ ᱠᱚ ᱵᱷᱟᱭᱨᱟᱞ ᱵᱷᱤᱰᱭᱳ ᱠᱚ ᱧᱮᱞ ᱵᱟᱲᱟ ᱦᱳᱭᱳᱜ ᱠᱟᱱᱟ,
ᱦᱮᱸ
ᱢᱚᱴᱟᱢᱩᱴᱤ ᱩᱱᱠᱩ ᱦᱚᱸᱠᱚ ᱧᱩᱭᱮᱫᱟ, ᱟᱫᱚ ᱱᱚᱜᱼᱚ ᱱᱚᱝᱠᱟ ᱡᱮ ᱱᱚᱜᱼᱚᱭ ᱧᱮᱜ ᱧᱩᱭ ᱫᱟᱠᱚ ᱟᱫᱚ ᱥᱮᱛᱟᱜ ᱵᱮᱲᱟ ᱧᱮᱞ ᱢᱮ, ᱚᱱᱟ ᱠᱚᱨᱮ ᱢᱮᱞᱟ ᱴᱟᱺᱰᱤ ᱠᱚᱨᱮ ᱜᱷᱚᱞᱴᱟ ᱜᱷᱩᱞᱴᱤ ᱵᱟᱲᱟᱜ ᱠᱟᱱᱟ ᱠᱚ ᱟᱹᱰᱤ ᱨᱚᱠᱚᱢ ᱵᱮᱯᱟᱨ᱾
ᱦᱮᱸ
ᱦᱚᱸᱜᱼᱚᱭ ᱡᱮ ᱚᱠᱟᱵᱚᱱ ᱜᱷᱚᱞᱴᱟ ᱜᱷᱩᱞ ᱴᱤ ᱵᱟᱲᱟᱜ ᱠᱟᱱᱟ ᱟᱫᱚ ᱦᱚᱸᱜᱼᱚᱭ ᱫᱮᱠᱳ ᱢᱮᱠᱳ ᱠᱚ ᱡᱚᱸᱦᱚᱜ ᱛᱟᱦᱟᱱᱟ ᱩᱱᱠᱩ ᱠᱚᱠᱚ ᱧᱮᱞ ᱵᱟᱲᱟᱭᱮᱫ ᱵᱚᱱᱟ᱾
ᱚᱸᱻ
ᱩᱱᱠᱩᱣᱟᱜ ᱫᱚ ᱪᱮᱫ ᱞᱮᱠᱟ ᱠᱚ ᱢᱚᱱᱮ ᱵᱚᱱᱟ ᱢᱟᱦ ᱩᱱᱠᱩ ᱫᱚ ᱦᱚᱜᱼᱱᱟ ᱜᱮ ᱛᱟᱠᱚ ᱠᱟᱹᱢᱤ ᱢᱮᱞᱟ ᱯᱟᱛᱟ ᱠᱚ ᱫᱟᱬᱟᱱᱟ ᱾
ᱦᱩᱸ ᱾
ᱠᱚ ᱫᱟᱬᱟᱱ ᱠᱟᱱᱟ ᱦᱟᱺᱰᱤ ᱯᱟᱹᱣᱨᱟᱹ ᱧᱩ ᱠᱟᱛᱮᱫ ᱥᱟᱶᱼᱼ ᱚᱱᱮ ᱚᱱᱠᱟᱱ ᱵᱮᱯᱟᱨ ᱟᱨᱠᱤ ᱾
ᱦᱩᱸ ᱚᱱᱮ ᱩᱱᱟᱹᱜ ᱫᱚ ᱼᱼ ᱚᱝᱠᱟ ᱫᱚ ᱵᱟᱝ ᱯᱟᱥᱱᱟᱣ ᱠᱚᱜᱼᱟ ᱛᱚᱵᱮ, ᱟᱨᱵᱚ ᱟᱵᱚ ᱚᱱᱮ ᱡᱮ ᱯᱟᱛᱟ ᱪᱷᱟᱛᱟ ᱠᱚᱨᱮ ᱼᱼ ᱵᱩᱞ ᱧᱩ ᱠᱟᱛᱮᱫ ᱠᱩᱲᱤ ᱜᱤᱫᱽᱨᱟᱹ ᱠᱚ ᱜᱤᱛᱤᱡ ᱠᱚᱜ ᱛᱟᱵᱚᱱᱟ ᱟᱨ ᱚᱱᱟᱠᱚ ᱵᱷᱤᱰᱭᱳ ᱠᱚᱨᱟᱣ ᱠᱟᱛᱮ ᱥᱳᱥᱟᱞ ᱢᱤᱰᱤᱭᱟ ᱨᱮᱼᱼ ᱵᱷᱟᱭᱨᱟᱞ ᱮᱫᱟ ᱢᱟᱱᱮ ᱚᱱᱠᱟᱱᱟᱜ ᱵᱷᱤᱰᱭᱳ ᱫᱚ ᱟᱹᱰᱤ ᱪᱮᱦᱨᱟ ᱵᱷᱟᱭᱨᱟᱞᱚᱜᱼᱟ ᱚᱱᱟᱛᱮ ᱟᱵᱚ ᱼᱼ ᱡᱟᱹᱛᱤ ᱨᱮ ᱟᱹᱛᱷᱟᱹᱱ ᱠᱤᱪᱷᱩ ᱢᱟᱱᱮ ᱤᱯᱷᱮᱠᱴ ᱯᱟᱲᱟᱜ ᱠᱟᱱᱟ ᱡᱮ ᱱᱩᱠᱩ ᱼᱼ ᱛᱤ ᱨᱮᱱ ᱫᱚ ᱱᱮᱜᱼᱮ ᱱᱤᱝᱠᱟᱹ ᱠᱚᱲᱟ ᱜᱤᱫᱽᱨᱟᱹ ᱠᱩᱲᱤ ᱜᱤᱫᱽᱨᱟᱹ ᱦᱟᱹᱰᱤ ᱧᱩ ᱼᱼ ᱠᱟᱛᱮᱫ ᱡᱟᱦᱟᱸ ᱨᱮᱜᱮ ᱠᱚ ᱜᱤᱛᱤᱡ ᱠᱚᱜᱼᱟ ᱮᱠᱮᱵᱟᱨᱮ ᱱᱮᱜᱼᱮ ᱱᱤᱝᱠᱟᱹ ᱠᱚ ᱛᱟᱦᱮᱱᱟ ᱦᱮᱸ ᱥᱮ ᱵᱟᱝ᱾
ᱦᱩᱸ ᱦᱩᱸ ᱟᱫᱚ ᱵᱷᱟᱭᱨᱟᱞ ᱫᱚ ᱦᱩᱭᱩᱜ ᱠᱟᱱᱟ ᱟᱵᱚ ᱼᱼ ᱡᱟᱦᱟᱸᱻ ᱦᱚᱲ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱜᱮ ᱡᱟᱦᱟᱸᱭ ᱤᱭᱩᱴᱩᱵᱟᱨ ᱠᱚ ᱢᱮᱱᱟᱜ ᱠᱚ ᱩᱱᱠᱩ ᱜᱮ ᱵᱤᱥᱮᱥ ᱠᱚᱨᱮ ᱫᱚ ᱠᱚ ᱵᱷᱟᱭᱨᱟᱞᱮᱫ ᱛᱟᱵᱚᱱᱟ ᱟᱵᱚᱣᱟᱜ ᱡᱤᱱᱤᱥ᱾ ᱫᱤᱠᱩ ᱫᱚ ᱠᱷᱩᱵ ᱠᱚᱢ ᱚᱱᱟ ᱠᱚ ᱫᱚ ᱠᱚ ᱤᱭᱟᱹᱭ ᱮᱫᱟ ᱵᱷᱟᱭᱨᱟᱞ ᱫᱟᱠᱚ ᱟᱵᱚ ᱼᱼ ᱦᱚᱲ ᱜᱮ ᱠᱚ ᱵᱷᱟᱭᱨᱟᱞᱮᱫ ᱛᱟᱵᱚᱱᱟ᱾
ᱦᱩᱸᱻ ᱢᱟᱱᱮ ᱚᱱᱟ ᱧᱮᱞ ᱢᱮ ᱮᱴᱟᱜ ᱡᱟᱹᱛ ᱨᱤᱱ ᱫᱚ ᱚᱱᱠᱟᱱᱟᱜ ᱡᱤᱱᱤᱥ ᱠᱚᱫᱚ ᱩᱱᱟᱹᱜ ᱛᱩᱞᱟᱹ ᱢᱟᱱᱮ ᱚᱨ ᱢᱳᱵᱟᱭᱤᱞ ᱨᱮ ᱚᱨ ᱨᱟᱠᱟᱵ ᱠᱟᱛᱮᱫ ᱫᱚ ᱵᱟᱝ ᱠᱚ ᱵᱷᱟᱭᱨᱟᱞᱟ ᱾
ᱦᱮᱸ ᱦᱮᱸ ᱦᱮᱸ ᱾
ᱟᱨ ᱢᱟᱱᱮ ᱩᱱᱠᱩ ᱫᱚ ᱠᱤᱪᱷᱩ ᱵᱮᱥ ᱧᱚᱜᱼᱟᱜ ᱡᱤᱱᱤᱥ ᱳᱭ ᱯᱷᱟᱱᱤ ᱧᱚᱜᱼᱟᱜ ᱠᱤᱱᱛᱩ ᱼᱼ ᱟᱵᱚ ᱫᱚ ᱚᱱᱮ ᱡᱟᱦᱟᱸᱼᱼ ᱛᱮ ᱠᱟᱹᱪᱷᱤᱡ ᱟᱵᱚᱣᱟᱜ ᱢᱟᱱᱮ ᱥᱚᱱᱢᱟᱱ ᱰᱩᱵᱩᱡᱚᱜᱼᱟ ᱚᱱᱠᱟᱱᱟᱜ ᱜᱮ ᱠᱚ ᱵᱷᱟᱭᱨᱟᱞ ᱠᱟᱛᱮᱫ ᱠᱚ ᱼᱼ ᱟᱲᱟᱜ ᱫᱟ ᱦᱮᱸ ᱥᱮ᱾
ᱦᱩᱸ ᱦᱩᱸ ᱾
ᱱᱮᱛᱟᱨ ᱫᱚ ᱚᱱᱟ ᱛᱮᱫᱚ ᱟᱵᱚ ᱵᱟᱠᱷᱟᱡ ᱪᱮᱫ ᱠᱚ ᱢᱟᱜᱟᱣ ᱵᱚᱱᱟ ᱢᱮᱱᱠᱷᱟᱱ ᱱᱩᱠᱩ ᱫᱚ ᱫᱚᱢᱮ ᱤᱭᱟᱹ᱾ ᱦᱚᱲ ᱠᱟᱱᱟ ᱠᱚ ᱮᱠᱮᱵᱚᱞᱮ ᱞᱟᱛᱟᱨ ᱥᱮᱫ ᱤᱭᱟᱹ ᱦᱚᱲ ᱚᱱᱠᱟ ᱧᱩ ᱵᱩᱞ ᱠᱟᱛᱮᱜ ᱛᱟᱦᱮᱱᱟᱠᱚ ᱦᱮᱸ ᱥᱮ ᱵᱟᱝ?
ᱦᱮᱸ ᱦᱮᱸ ᱮᱠᱫᱚᱢ ᱾
ᱦᱩᱸ ᱟᱨᱚ ᱢᱤᱫᱴᱤᱡ ᱧᱮᱞ ᱼᱼ ᱯᱟᱛᱟ ᱪᱷᱟᱛᱟ ᱠᱚ ᱜᱮ ᱵᱤᱨ ᱵᱷᱟᱜᱽ ᱼᱼ ᱠᱚ ᱵᱩᱨ ᱠᱩᱜᱼᱟ ᱟᱨ ᱯᱟᱛᱟ ᱪᱷᱟᱛᱟ ᱨᱮᱜᱮ ᱟᱵᱚ ᱥᱟᱱᱛᱟᱲ ᱦᱚᱲ ᱫᱚ ᱫᱚᱠᱟᱱ ᱫᱟᱠᱚ ᱮᱢᱱᱤ ᱱᱚᱱᱠᱟ ᱵᱟᱡᱟᱨ ᱠᱚᱨᱮ ᱠᱤ ᱟᱢ ᱫᱚᱼᱼ ᱠᱟᱱᱮᱢ ᱧᱮᱞ ᱵᱟᱲᱟ ᱟᱠᱟᱫᱟ ᱟᱵᱚ ᱦᱚᱲᱟᱜ ᱛᱚ ᱱᱚᱣᱟ ᱨᱮᱱᱟᱜ ᱱᱤᱭᱮ ᱟᱢ ᱪᱮᱫ ᱮᱢ ᱞᱟᱹᱭᱟ ᱠᱟᱹᱴᱤᱡ ᱞᱟᱹᱭ ᱛᱟᱞᱟᱝ ᱢᱮᱥᱮ?
ᱢᱟᱱᱮ ᱟᱨ ᱢᱤᱫ ᱫᱷᱟᱣ ᱞᱟᱹᱭ ᱞᱮᱠᱷᱟᱱ ᱵᱷᱟᱜᱮ ᱠᱚᱜ-ᱟ ᱵᱷᱟᱜᱮ ᱞᱮᱠᱟ ᱵᱟᱹᱧ ᱟᱸᱡᱚᱢ ᱛᱤᱭᱳᱹᱜ ᱞᱮᱫᱼᱟ ᱾
ᱢᱮᱱᱫᱟᱹᱧ ᱟᱵᱚ ᱥᱟᱱᱛᱟᱲ ᱫᱚ ᱱᱚᱜᱼᱚᱭ ᱯᱟᱛᱟ ᱪᱷᱟᱛᱟ ᱨᱮ ᱜᱮᱵᱚᱱ ᱫᱚᱠᱟᱱᱟ ᱦᱟᱱᱟ ᱱᱟᱣᱟ ᱦᱟᱺᱰᱤ ᱯᱟᱹᱣᱨᱟᱹ ᱥᱮ ᱡᱟᱦᱟᱱᱟᱜ ᱜᱮ᱾ ᱛᱚ ᱪᱮᱫᱟᱜ ᱟᱵᱚ ᱵᱟᱡᱟᱨ ᱼᱼ ᱠᱚᱨᱮ ᱫᱚᱠᱟᱱ ᱟᱵᱚᱣᱟᱜ ᱧᱮᱞ ᱵᱟᱝ ᱧᱟᱢᱚᱜ ᱠᱟᱱᱟ ᱛᱚ ᱱᱚᱣᱟ ᱱᱤᱭᱮ ᱠᱤᱪᱷᱩ ᱟᱢ ᱞᱟᱹᱭ ᱢᱮ᱾ ᱡᱟᱦᱟᱸ ᱞᱮᱠᱟ ᱜᱮᱢ ᱵᱟᱲᱟᱭ᱾
ᱟᱢᱫᱚ ᱚᱱᱟ ᱠᱚ ᱜᱮᱛᱚ ᱟᱵᱚ ᱵᱚᱦᱚᱜ ᱨᱮ ᱵᱟᱝ ᱵᱚᱞᱚᱣᱟᱵᱚᱱ ᱛᱮᱜᱮ ᱛᱚ ᱟᱵᱚ ᱛᱟᱭᱚᱢ ᱨᱮ ᱢᱮᱱᱟᱜ ᱟᱠᱟᱫ ᱵᱚᱱᱟ ᱾
ᱦᱩᱸ ᱾
ᱟᱫᱚ ᱦᱩᱭᱩᱜ ᱠᱟᱱᱟ ᱟᱵᱚ ᱫᱚ ᱦᱟᱱᱮ ᱥᱮᱫᱟᱭ ᱠᱷᱚᱱ ᱼᱼ ᱦᱟᱺᱰᱤ ᱯᱟᱹᱣᱨᱟᱹ ᱵᱮᱵᱽᱥᱟ ᱡᱟᱦᱟᱸ ᱠᱚ ᱥᱮᱬᱟ ᱟᱹᱜᱩ ᱟᱠᱟᱫ ᱚᱱᱟ ᱵᱮᱵᱽᱥᱟ ᱛᱮ ᱜᱮᱵᱚᱱ ᱥᱮᱨᱟ ᱜᱮᱭᱟ᱾ ᱟᱫᱚ ᱼᱼ ᱱᱮᱛᱟᱨ ᱦᱚᱸ ᱩᱱᱟᱹᱜ ᱴᱟ ᱢᱟᱱᱮ ᱟᱹᱰᱤ ᱜᱮ ᱵᱚᱱ ᱤᱭᱟᱹ ᱠᱟᱱᱟ᱾ ᱚᱞᱚᱜ ᱯᱟᱲᱦᱟᱣ ᱠᱟᱛᱮᱫ ᱟᱹᱰᱤᱜᱟᱱ ᱜᱮ ᱵᱚᱱ ᱼᱼ ᱜᱮᱭᱟᱱ ᱫᱚᱵᱚᱱ ᱜᱮᱭᱟᱱ ᱟᱠᱟᱱ ᱜᱮᱭᱟ ᱾ ᱛᱚᱵᱩ ᱮᱠᱷᱚᱱᱚ ᱵᱚᱦᱚᱜ ᱨᱮ ᱪᱮᱫᱟᱜ ᱵᱟᱝ ᱵᱚᱞᱚ ᱟᱵᱚᱱ ᱠᱟᱱᱟ ᱚᱱᱟ ᱠᱤ ᱡᱟᱹᱱᱤ?
ᱦᱮᱸᱻ
ᱛᱚ ᱟᱵᱚ ᱢᱟ ᱵᱮᱵᱽᱥᱟ ᱵᱟᱱᱤᱡᱽᱡᱚ ᱥᱮᱫ ᱫᱚ ᱟᱹᱰᱤ ᱞᱟᱛᱟᱨ ᱨᱮᱜᱮ ᱢᱮᱱᱟᱜ ᱟᱠᱟᱫ ᱵᱚᱱᱟ ᱦᱟᱺᱰᱤ ᱯᱟᱹᱣᱨᱟᱹ ᱵᱮᱵᱽᱥᱟ ᱛᱮ ᱜᱮᱵᱚᱱ ᱞᱟᱦᱟᱜ ᱠᱟᱱᱟ᱾
ᱦᱚᱸ ᱾ ᱦᱤᱧ ᱟᱨ ᱤᱭᱟᱹ ᱛᱚ ᱟᱵᱚ ᱥᱟᱱᱛᱟᱲ ᱦᱚᱸᱛᱚ ᱠᱤᱪᱷᱩ ᱡᱩᱢᱤᱫ ᱫᱚ ᱵᱟᱹᱱᱩᱜ ᱵᱚᱱᱟ ᱯᱟᱛᱟ ᱪᱷᱟᱛᱟ ᱨᱮᱜᱮ ᱧᱮᱞ ᱢᱮ ᱛᱤᱱᱟᱹᱜ ᱟᱹᱛᱷᱟᱹᱱ ᱵᱚᱱ ᱡᱟᱣᱨᱟᱜᱼᱟ ᱠᱤᱱᱛᱩ ᱚᱱᱠᱟᱱᱟᱜ ᱵᱷᱟᱞᱤ ᱫᱤᱱ ᱠᱚᱨᱮ ᱫᱚ ᱵᱟᱵᱚᱱ ᱡᱟᱣᱨᱟᱜᱼᱟ᱾
ᱦᱩᱸ
ᱧᱮᱞ ᱢᱮ ᱦᱟᱸᱜ ᱦᱚᱭᱛᱚ ᱚᱱᱠᱟ ᱵᱷᱟᱞᱤ ᱡᱟᱦᱟᱱᱟᱜ ᱢᱤᱫᱴᱤᱡ ᱮᱢ ᱫᱚᱦᱚ ᱠᱟᱫᱟ ᱡᱮ ᱟᱵᱚ ᱥᱟᱱᱛᱟᱲ ᱨᱮ ᱱᱚᱰᱮ ᱡᱟᱣᱨᱟᱜ ᱯᱮ ᱟᱹᱛᱟᱹᱱ ᱦᱚᱲ᱾ ᱚᱸᱰᱮ ᱟᱵᱚ ᱱᱤᱭᱟᱹ ᱠᱤᱪᱷᱩ ᱵᱚᱱ ᱜᱚᱞᱯᱚᱭᱟ ᱚᱸᱰᱮ ᱫᱚᱢ ᱧᱮᱞ ᱠᱚᱣᱟ ᱦᱟᱸᱜ ᱚᱠᱚᱭ ᱦᱚᱸ‌ ᱵᱟᱝᱠᱚ ᱡᱟᱣᱨᱟᱜᱼᱟ᱾ ᱛᱚ ᱱᱚᱣᱟ ᱱᱤᱭᱮ ᱱᱚᱣᱟ ᱮᱯᱥ ᱵᱟᱨᱮᱛᱮ ᱟᱢ ᱪᱮᱫ ᱞᱮᱠᱟᱢ ᱞᱟᱹᱭᱟ ᱡᱮ ᱱᱚᱣᱟ ᱮᱯᱥ ᱦᱩᱸ ᱟᱵᱚ ᱥᱟᱱᱛᱟᱲ ᱡᱩᱢᱤᱫ ᱞᱟᱹᱜᱤᱫ ᱮ ᱠᱟᱹᱢᱤᱭᱟ ᱥᱮ ᱵᱟᱝ? ᱱᱚᱣᱟ ᱡᱩᱫᱤ ᱫᱷᱤᱨᱮ ᱫᱷᱤᱨᱮ ᱫᱤᱱ ᱫᱤᱱᱛᱮ ᱰᱮᱵᱷᱞᱚᱯ ᱫᱟᱲᱮᱭᱟᱜᱼᱟ
ᱟᱫᱚ ᱠᱟᱹᱢᱤᱟᱭ ᱥᱮ ᱵᱟᱭ ᱠᱟᱹᱢᱤᱭᱟ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ ᱟᱫᱚ ᱦᱳᱭᱛᱳ ᱰᱮᱵᱷᱞᱚᱯ ᱞᱮᱠᱷᱟᱱ ᱫᱚ ᱵᱷᱟᱜᱮ ᱫᱚ ᱵᱷᱟᱜᱮᱜ ᱜᱮᱭᱟ ᱯᱚᱨᱮ ᱛᱮ ᱠᱟᱹᱢᱤ ᱞᱮᱠᱷᱟᱱᱮ
ᱟᱫᱚ ᱱᱚᱣᱟ ᱨᱮᱫᱚ ᱱᱤᱡᱮᱥ ᱥᱚᱵ ᱫᱚ ᱩᱱᱟᱹᱜ ᱴᱟ ᱫᱚ ᱤᱭᱟᱹ ᱫᱚ ᱵᱟᱹᱱᱩᱜᱼᱟ ᱱᱚᱣᱟ ᱪᱮᱫᱞᱮᱠᱟ ᱱᱚᱜᱼᱚᱭ ᱱᱟᱣᱟ ᱱᱟᱣᱟᱜᱮ ᱱᱚᱣᱟ ᱤᱭᱟᱹ ᱡᱚᱭᱮᱱ ᱵᱟᱲᱟ ᱦᱩᱭ ᱠᱟᱱ ᱜᱮᱭᱟ ᱠᱟᱹᱢᱤᱭᱟᱜ ᱠᱷᱟᱱ ᱤᱭᱟᱹ ᱫᱚ ᱵᱟᱹᱱᱩᱜᱼᱟ
ᱦᱮᱸ ᱟᱫᱚ ᱤᱧ ᱫᱚ ᱱᱚᱣᱟ ᱱᱤᱭᱟᱹ ᱫᱚ ᱱᱚᱰᱮ ᱫᱚ ᱱᱤᱝᱠᱟᱹᱜᱤᱧ ᱞᱟᱹᱭ ᱮᱫᱟ ᱪᱮᱫᱟᱜ ᱥᱮ ᱱᱚᱰᱮ ᱫᱚ ᱟᱵᱚ ᱡᱚᱛᱚ ᱥᱟᱱ ᱛᱟᱲ ᱦᱚᱲ ᱵᱚᱱ ᱜᱚᱞᱯᱷᱚ ᱜᱟᱞᱢᱟᱨᱟᱣ ᱫᱟᱲᱮᱭᱟᱜᱼᱟ ᱟᱵᱚ ᱢᱤᱫ ᱫᱤᱱ ᱢᱤᱫᱴᱟ ᱦᱚᱸᱵᱚᱱ ᱫᱚᱦᱚ ᱫᱟᱲᱮᱭᱟᱜᱼᱟ ᱡᱩᱫᱤ ᱵᱚᱱ ᱪᱟᱹᱭ ᱤᱪᱪᱷᱟᱹᱭᱟ ᱡᱮ, ᱟᱨᱚ ᱡᱩᱫᱤ ᱱᱚᱣᱟ ᱮᱯᱥ ᱰᱮᱵᱽᱞᱚᱯᱚᱜᱼᱟ ᱩᱱᱫᱚ ᱢᱤᱫᱴᱟᱯ ᱦᱩᱭ ᱫᱟᱲᱮ ᱠᱟᱛᱮᱵᱚ ᱢᱤᱫ ᱥᱟᱶ ᱛᱟᱵᱚᱱ ᱡᱩᱢᱤᱫ ᱫᱟᱲᱮᱭᱟᱜᱼᱟ ᱪᱮᱫᱟᱜ ᱥᱮ ᱱᱚᱸᱰᱮ ᱫᱚ ᱮᱠᱷᱟᱱ ᱟᱵᱚ ᱥᱟᱱᱛᱟᱲ ᱦᱚᱲ ᱜᱮᱵᱚᱱ ᱜᱚᱞᱯᱷᱚᱭᱟ
ᱦᱮᱸ ᱦᱮᱸ ᱦᱮᱸ ᱮᱠᱫᱚᱢ
ᱛᱟᱦᱚᱞᱮ ᱚᱱᱟᱛᱮ ᱤᱧ ᱫᱚᱧ ᱞᱟᱹᱭᱮᱫ ᱛᱟᱦᱮᱸᱫ ᱱᱚᱣᱟ ᱮᱯᱥ ᱫᱚ ᱡᱟᱦᱟᱸ ᱟᱵᱚ ᱥᱟᱱᱛᱟᱲ ᱞᱟᱹᱜᱤᱫ ᱫᱚ ᱡᱩᱢᱤᱫ ᱞᱟᱹᱜᱤᱫ ᱟᱹᱰᱤ ᱵᱷᱟᱹᱞᱤᱭᱟ ᱡᱩᱫᱤ ᱰᱮᱵᱷᱞᱚᱯ ᱠᱟᱛᱮᱫ ᱞᱟᱦᱟ ᱥᱮᱫ ᱪᱟᱞᱟᱣ ᱫᱟᱲᱮᱜ ᱠᱷᱟᱱᱡ
ᱦᱮᱸ ᱦᱮᱸ ᱦᱮᱸ
ᱟᱨ ᱛᱟᱦᱚᱞᱮ ᱟᱯᱮ ᱟᱛᱩ ᱫᱚ ᱟᱢᱵᱟᱵᱚᱛᱤ ᱠᱚᱠᱚ ᱢᱟᱱᱟᱣᱟ ᱥᱮ ᱵᱟᱝ
ᱦᱮᱸ ᱢᱟᱱᱟᱣ ᱫᱚ ᱢᱟᱱᱟᱣ ᱜᱮᱭᱟ ᱠᱚ ᱢᱟᱱᱟᱣ ᱵᱟᱲᱟ ᱦᱩᱭᱮᱱ ᱜᱮᱭᱟ
ᱛᱚ ᱟᱢ ᱫᱚ ᱱᱚᱣᱟ ᱨᱮ ᱦᱮᱡ ᱠᱟᱛᱮᱫ ᱛᱤᱱᱟᱹᱜ ᱫᱤᱱ ᱜᱟᱱᱮᱢ ᱦᱩᱭ ᱱᱟ
ᱦᱩᱭ ᱦᱩᱭᱱᱟ ᱢᱚᱬᱮ ᱛᱩᱨᱩᱭ ᱫᱤᱱ ᱜᱟᱱ ᱦᱩᱭ ᱱᱟ ᱱᱚᱝᱠᱟ ᱜᱮ ᱱᱟᱣᱟ ᱱᱟᱣᱟ ᱜᱮ ᱡᱚᱭᱮᱱ ᱦᱩᱭ ᱟᱠᱟᱱᱟ ᱟᱫᱚ ᱱᱚᱣᱟ ᱵᱮᱥᱤ ᱫᱚ ᱤᱭᱟᱹ ᱫᱚ ᱵᱟᱹᱱᱩᱜ-ᱟ ᱵᱟᱲᱟᱭ ᱫᱚ ᱵᱟᱹᱱᱩᱜᱼᱟ ᱛᱚᱵᱩ ᱤᱭᱟᱹ ᱵᱟ ᱠᱟᱹᱢᱤ ᱵᱟᱲᱟ ᱦᱩᱭᱩᱜ ᱠᱟᱱᱟ
ᱤᱧ ᱯᱨᱟᱭ ᱢᱤᱫ ᱥᱚᱯᱛᱟᱦᱚ ᱞᱮᱠᱟ
ᱟᱪᱪᱷᱟ
ᱛᱚ ᱱᱚᱣᱟ ᱱᱤᱭᱮ ᱫᱚ ᱠᱤᱪᱷᱩ ᱤᱧ ᱡᱟᱦᱟᱸ ᱛᱤᱱᱟᱹᱜ ᱤᱧ ᱵᱟᱲᱟᱭᱟ ᱚᱱᱟ ᱤᱧ ᱟᱢᱤᱧ ᱠᱩᱞᱤ ᱫᱟᱲᱮᱭᱟᱢᱟ ᱠᱳᱱᱳ ᱠᱷᱟᱨᱟᱯ ᱤᱥᱤᱪ ᱢᱮᱱᱛᱮ ᱵᱟᱝ ᱞᱟᱹᱭ ᱜᱟᱱᱚᱜᱼᱟ ᱛᱚ ᱦᱩᱭᱩᱜ ᱠᱟᱱᱟ ᱠᱟᱛᱷᱟ ᱫᱚ ᱟᱯᱮᱭᱟᱜ ᱡᱮᱞᱟ ᱫᱚ ᱛᱟᱦᱚᱞᱮ ᱟᱠᱟ ᱯᱟᱲᱟᱜ ᱠᱟᱱᱟ ᱱᱚᱣᱟ ᱫᱚ ᱠᱳᱱᱚ ᱵᱟᱝ ᱤᱯᱷᱮᱠᱴ ᱯᱟᱲᱟᱜᱼᱟ ᱱᱚᱣᱟ ᱫᱚ ᱟᱢᱮᱢ ᱞᱟᱹᱭ ᱫᱟᱲᱮᱭᱟᱜᱼᱟ ᱱᱚᱣᱟ ᱫᱚ ᱯᱟᱨᱥᱚᱱᱟᱞ ᱫᱚ ᱵᱟᱝ ᱠᱟᱱᱟ
ᱯᱚᱥᱪᱤᱢ ᱢᱮᱫᱽᱱᱤᱯᱩᱨ
ᱚ ᱟᱞᱮᱭᱟᱜ ᱫᱚ ᱯᱩᱨᱩᱞᱤᱭᱟᱹ
ᱯᱩᱨᱩᱞᱤᱭᱟ
ᱦᱮᱸ
ᱟᱪᱪᱷᱟ
ᱛᱟᱞᱦᱮ ᱟᱨ ᱠᱤᱪᱷᱩ ᱚᱱᱠᱟᱱᱟᱜ ᱟᱢ ᱠᱩᱠᱞᱤ ᱛᱮᱞᱟ ᱫᱚᱦᱚᱭ ᱛᱟᱞᱟᱝ ᱢᱮ ᱡᱟᱦᱟᱸ ᱞᱮᱠᱟ ᱟᱢ ᱠᱤᱪᱷᱩ ᱞᱟᱹᱭ ᱛᱟᱞᱟᱝ ᱢᱮ ᱟᱪᱪᱷᱟ ᱤᱧ ᱠᱩᱞᱤᱭᱮᱫ ᱢᱮᱭᱟ ᱟᱯᱮ ᱚᱱᱛᱮ ᱨᱮ ᱚᱱᱠᱟᱱᱟᱜ ᱡᱟᱦᱟᱱᱟᱜ ᱪᱮᱫ ᱯᱨᱳᱜᱨᱟᱢ ᱚᱱᱠᱟ ᱞᱟᱹᱴᱩ ᱧᱚᱜ ᱦᱩᱭᱩᱜᱼᱟ
ᱟᱞᱮᱥᱮᱜ ᱨᱮᱢᱟ ᱚᱝᱠᱟᱱ ᱯᱳᱜᱨᱟᱢ ᱫᱚ ᱞᱟᱹᱴᱩ ᱞᱮᱠᱟ ᱫᱚ ᱵᱟᱝ ᱦᱩᱭᱩᱜᱼᱟ᱾
ᱦᱩᱸ
ᱢᱟᱱᱮ ᱯᱳᱜᱨᱟᱢ ᱵᱚᱞᱛᱮ ᱡᱟᱦᱟᱸ ᱞᱮᱠᱟ ᱢᱮᱞᱟ ᱵᱟᱛᱟᱞ ᱞᱮᱠᱟᱱᱟᱜ ᱞᱟᱹᱭᱮᱜᱼᱟ ᱥᱮ ᱢᱟᱱᱮ ᱩᱱᱩᱥ ᱵᱳᱜᱽᱨᱟᱢ
ᱦᱮᱸ ᱚᱝᱠᱟᱱᱟᱜ ᱜᱮ ᱢᱮᱞᱟ ᱯᱟᱛᱟ ᱞᱮᱠᱟᱱᱟᱜ ᱜᱮ᱾
ᱟᱫᱚ ᱢᱮᱞᱟ ᱯᱟᱛᱟ ᱞᱮᱠᱟ ᱛᱮᱫᱚ ᱚᱝᱠᱟ ᱢᱟᱨᱟᱝ ᱧᱚᱜᱼᱟᱜ ᱢᱮᱞᱟ ᱯᱟᱛᱟ ᱠᱚᱫᱚ ᱵᱟᱹᱱᱩᱜ ᱠᱟᱜ ᱜᱮᱭᱟ᱾
ᱦᱮᱸ ᱟᱞᱮ ᱱᱚᱱᱚᱛᱮ ᱫᱚᱢ ᱟᱸᱡᱚᱢ ᱟᱠᱟᱫᱟ ᱤᱭᱟᱹ
ᱨᱮ ᱡᱟᱦᱟᱸ ᱟᱞᱮ ᱞᱳᱠᱟᱞᱤᱴᱤ ᱢᱚᱫᱽᱫᱷᱮᱨᱮ ᱡᱟᱦᱟᱸ ᱞᱮᱠᱟ ᱧᱩᱛᱩᱢ ᱞᱮᱠᱟ ᱢᱮᱱᱟᱜᱼᱟ ᱚᱝᱠᱟᱱᱟᱜ ᱫᱚ ᱢᱮᱱᱟᱜᱼᱟ ᱟᱫᱚ ᱡᱮ ᱟᱭᱨᱮ ᱵᱟᱭᱨᱮ ᱞᱮᱠᱟ ᱥᱟᱺᱜᱤᱧ ᱫᱤᱥᱚᱢ ᱠᱷᱚᱱ ᱦᱚᱲ ᱠᱚᱠᱚ ᱦᱤᱡᱩᱜᱼᱟ ᱱᱚᱝᱠᱟᱱ ᱧᱩᱛᱩᱢᱟᱱ ᱢᱮᱞᱟ ᱫᱚ ᱵᱟᱹᱱᱩᱜ ᱠᱟᱜᱼᱟ᱾
ᱵᱟᱹᱱᱩᱜᱼᱟ ᱵᱟᱝ ᱟᱞᱮ ᱱᱚᱛᱮ ᱫᱚᱢ ᱟᱸᱡᱚᱢ ᱠᱟᱫᱟ ᱤᱧᱤᱧ ᱞᱟᱹᱭᱫᱟ ᱵᱚᱨᱚ ᱯᱟᱛᱟ?
ᱦᱮᱸ ᱵᱚᱨᱚ ᱯᱟᱛᱟ ᱫᱚ ᱟᱸᱡᱚᱢ ᱫᱚ ᱟᱸᱡᱚᱢ ᱵᱟᱲᱟ ᱦᱳᱭ ᱠᱟᱱ ᱜᱮᱭᱟ᱾ ᱟᱫᱚ ᱚᱱᱟ ᱠᱚᱫᱚ ᱞᱟᱦᱟᱛᱮ ᱦᱟᱱᱮ ᱥᱮᱨᱮᱧ ᱠᱚᱨᱮ ᱦᱚᱸ ᱟᱸᱡᱚᱢ ᱵᱟᱲᱟ ᱦᱩᱭ ᱟᱠᱟᱱ ᱜᱮᱭᱟ᱾
ᱦᱮᱸ ᱟᱨ ᱤᱭᱟᱹ ᱦᱮᱡ ᱵᱟᱲᱟᱣ ᱠᱟᱱᱟᱢ?
ᱥᱮᱱ ᱫᱚ ᱵᱟᱝ ᱥᱮᱱ ᱵᱟᱲᱟ ᱦᱩᱭ ᱠᱟᱱᱟ᱾
ᱚ ᱦᱮᱸ ᱱᱚᱸᱰᱮ ᱫᱚ ᱟᱹᱛᱷᱟᱹᱱ ᱫᱤᱥᱚᱢ ᱦᱟᱱᱛᱮ ᱱᱟᱛᱮ ᱠᱷᱚᱡ ᱠᱚ ᱦᱤᱡᱩᱜᱼᱟ ᱵᱟᱥ ᱜᱟᱹᱰᱤ ᱠᱚᱛᱮ᱾
ᱟᱪᱪᱷᱟ ᱢᱟᱱᱮ ᱚᱸᱰᱮ ᱠᱷᱩᱵ ᱡᱚᱢ ᱡᱚᱢᱟᱴ ᱧᱚᱜ ᱜᱮ ᱦᱩᱭ ᱵᱟᱲᱟᱜ
ᱦᱩᱸ ᱡᱚᱢ ᱡᱚᱢᱟᱴ ᱛᱤᱱᱟᱹᱜ ᱟᱹᱛᱷᱟᱹᱱ ᱦᱚᱲ ᱠᱚ ᱦᱳᱭᱩᱜᱼᱟ᱾
ᱢᱟᱱᱮ ᱦᱚᱲ ᱠᱚ ᱠᱩᱴᱷᱤᱱ ᱡᱳᱨ ᱠᱚ ᱦᱤᱡᱩᱜ ᱜᱮᱭᱟ?
ᱦᱮᱸ ᱟᱹᱰᱤ ᱡᱳᱨ ᱠᱚᱢ ᱥᱮ ᱠᱚᱢ ᱦᱩᱭᱩᱜ ᱠᱚ ᱮᱭ ᱠᱚᱢ ᱥᱮ ᱠᱚᱢ
ᱯᱮ ᱚᱱᱟ ᱥᱩᱨ ᱠᱟᱪᱷᱟ ᱠᱟᱪᱷᱤ ᱧᱚᱜ ᱜᱮᱭᱟ ᱥᱮ ᱛᱤᱱᱟᱹᱜ ᱪᱮᱜ ᱞᱮ
ᱦᱮᱸ ᱟᱞᱮ ᱫᱚ ᱥᱩᱨ ᱜᱮᱭᱟ ᱥᱩᱨ ᱜᱮᱭᱟ ᱠᱚᱢ ᱥᱮ ᱠᱚᱢ ᱯᱨᱟᱭ ᱦᱩᱭᱩᱜᱼᱟ ᱯᱟᱸᱪ ᱠᱤᱞᱳᱢᱤᱴᱟᱨ ᱜᱟᱱ᱾
ᱟᱪᱪᱷᱟ ᱟᱪᱪᱷᱟ
ᱦᱮᱸ ᱟᱠᱟ ᱵᱟᱠᱟ ᱨᱟᱥᱛᱟ ᱦᱚᱛᱮᱡ ᱛᱤᱧ ᱞᱟᱹᱭᱮᱫᱟ ᱯᱟᱸᱪ ᱠᱤᱞᱳᱢᱤᱴᱟᱨ᱾
ᱵᱟᱝᱠᱷᱟᱱ ᱫᱚ
ᱥᱚᱡᱷᱮ ᱜᱮᱭᱟ ᱦᱮᱸ ᱢᱟᱱᱮ ᱚᱠᱟ ᱵᱟᱠᱟ ᱠᱟ ᱨᱮᱫᱚ ᱥᱩᱨ ᱜᱮᱭᱟ ᱛᱚᱵᱮ ᱟᱠᱟ ᱵᱟᱠᱟ ᱞᱮᱠᱟᱛᱮᱫᱚ ᱯᱟᱸᱪ ᱠᱤᱞᱳᱢᱤᱴᱟᱨ ᱜᱟᱱ ᱦᱩᱭᱩᱜᱼᱟ᱾
ᱟᱪᱪᱷᱟ
ᱦᱮᱸ ᱟᱨ ᱟᱞᱮ ᱱᱚᱛᱮ ᱨᱮ ᱥᱤᱞᱫᱟᱹ
ᱟᱸ
ᱥᱤᱞᱫᱟᱹ
ᱟᱪᱪᱷᱟ ᱟᱪᱪᱷᱟ
ᱥᱤᱞᱫᱟᱹ ᱦᱮᱸ ᱥᱤᱞᱫᱟᱹ ᱯᱟᱴᱟ ᱚᱱᱟ ᱦᱚᱸ ᱮᱠᱷᱟᱱ ᱦᱚᱲ ᱠᱚ ᱡᱟᱣᱨᱟᱜᱼᱟ ᱠᱤᱱᱛᱩ ᱟᱞᱮ ᱴᱷᱮᱡ ᱠᱟᱹᱡ ᱫᱚ ᱥᱟᱺᱜᱤᱧ ᱜᱮᱭᱟ ᱯᱨᱟᱭ ᱯᱚᱸᱪᱤᱥ ᱠᱤᱞᱳᱢᱤᱴᱟᱨ ᱜᱟᱱ ᱥᱚᱡᱷᱮ ᱨᱟᱥᱛᱟ ᱦᱟᱭ ᱨᱳᱰ ᱛᱮ᱾
ᱟᱪᱪᱷᱟ ᱥᱤᱞᱫᱟᱹ ᱯᱟᱛᱟ ᱦᱚᱸ ᱪᱟᱞᱟᱣ ᱫᱚ ᱵᱟᱝ ᱦᱩᱭ ᱟᱠᱟᱱ ᱜᱮᱭᱟ ᱥᱤᱞᱫᱟᱹ ᱯᱟᱛᱟ ᱞᱮᱠᱟ ᱦᱩᱭᱩᱜᱼᱟ᱾
ᱟᱹᱰᱤ ᱟᱹᱰᱤ ᱡᱳᱨ ᱦᱚᱲ ᱠᱚ ᱡᱟᱣᱨᱟᱜᱼᱟ, ᱢᱤᱫ ᱫᱷᱟᱣ ᱡᱩᱫᱤᱢ ᱟᱫ ᱮᱱᱟ ᱛᱟᱞᱦᱮ ᱟᱫᱚ ᱟᱢ ᱫᱚ ᱢᱳᱵᱟᱭᱤᱞ ᱠᱚ ᱡᱩᱫᱤ ᱵᱟᱝ ᱛᱟᱦᱮᱱᱟ ᱟᱫᱚ ᱵᱟᱢ ᱧᱟᱢ ᱠᱚᱣᱟ᱾
ᱥᱤᱞᱫᱟᱹ ᱯᱟᱛᱟ ᱨᱮᱫᱚ ᱡᱚᱛᱚ ᱨᱚᱠᱚᱢ ᱡᱤᱱᱤᱥ ᱠᱚ ᱧᱟᱢᱚᱜᱼᱟ ᱞᱟᱹᱭ ᱟᱠᱚ ᱟᱸ ᱡᱚᱢ ᱵᱟᱲᱟ ᱦᱩᱭ ᱟᱠᱟᱱᱟ ᱪᱟᱞᱟᱣ ᱫᱚ ᱵᱟᱝ ᱪᱟᱞᱟᱣ ᱵᱟᱲᱟ ᱦᱩᱭᱠᱟᱱ ᱜᱮᱭᱟ ᱟᱫᱚ ᱞᱟᱹᱭᱟᱠᱚ ᱚᱸᱰᱮ ᱫᱚ ᱡᱚᱛᱚ ᱨᱚᱠᱚᱢ ᱡᱤᱱᱤᱥ ᱜᱮ ᱧᱟᱢᱚᱜᱼᱟ᱾
ᱦᱮᱸ
ᱛᱟᱞᱮ ᱥᱩᱠᱨᱤ ᱯᱤᱴᱷᱟᱹ ᱠᱚᱫᱚᱢ ᱡᱚᱢ ᱵᱟᱲᱟ ᱟᱠᱟᱜ ᱜᱮᱭᱟ ᱥᱮ ᱵᱟᱝᱟ ᱥᱤᱞᱫᱟᱹ ᱯᱟᱛ
ᱦᱮᱸ ᱡᱚᱢ ᱵᱟᱲᱟᱜ ᱜᱮ ᱦᱩᱭᱩᱜᱼᱟ᱾
ᱦᱩᱸ
ᱤᱧ ᱫᱚ ᱥᱤᱞᱫᱟᱹ ᱯᱟᱛᱟ ᱫᱚ ᱢᱤᱫ ᱫᱷᱟᱣ ᱜᱤᱧ ᱪᱟᱞᱟᱣ ᱞᱮᱱᱟ ᱟᱞᱮ ᱱᱚᱛᱮ ᱠᱷᱚᱡ ᱫᱚ ᱥᱩᱨ ᱜᱮ ᱨᱮᱦᱚᱸ᱾
ᱟᱪᱪᱷᱟ
ᱵᱟᱹᱧ ᱪᱟᱞᱟᱣ ᱵᱟᱲᱟ ᱠᱟᱱᱟ ᱛᱚ ᱦᱮᱸ ᱢᱟ ᱛᱟᱞᱦᱮ ᱟᱞᱟᱝᱟᱜ ᱚ ᱛᱚᱦᱚᱸ ᱥᱮᱴᱮᱨ ᱦᱤᱡᱩᱜ ᱠᱟᱱᱟ ᱵᱟᱨᱚ ᱢᱤᱱᱤᱴ ᱛᱚ ᱦᱚᱸᱜᱼᱚᱭ ᱯᱩᱨᱟᱹᱣ ᱮᱱᱟ ᱴᱷᱤᱠ ᱜᱮᱭᱟ ᱢᱟ ᱛᱟᱞᱦᱮ ᱦᱮᱸ᱾